ᱦᱮᱞᱳ,
ᱦᱮᱸ, ᱡᱚᱦᱟᱨ ᱜᱮ ᱜᱚᱝᱠᱮ᱾ ᱨᱚᱲ ᱠᱚ ᱟᱸᱡᱚᱢᱚᱜ ᱠᱟᱱᱟ?
ᱦᱮᱸ ᱨᱚᱲ ᱟᱸᱡᱚᱢᱚᱜ ᱠᱟᱱᱟ᱾
ᱛᱟᱨᱯᱚᱨᱮ ᱪᱤᱠᱟᱹ ᱪᱤᱠᱟᱹᱭᱮᱫᱟᱢ ᱱᱤᱭᱟᱹ ᱜᱷᱟᱹᱲᱤᱡ ᱱᱤᱛᱚᱜ ᱫᱚ?
ᱪᱤᱠᱟᱹ ᱵᱚᱞᱛᱮ, ᱱᱚᱜᱼᱚᱭ ᱫᱟᱠᱟ ᱠᱚ ᱡᱚᱢ ᱵᱟᱲᱟ ᱦᱩᱭᱱᱟ ᱫᱟᱠᱟ ᱠᱚ ᱡᱚᱢ ᱵᱟᱲᱟ ᱦᱩᱭ ᱠᱟᱛᱮ ᱜᱮ ᱱᱚᱜᱼᱚᱭ ᱫᱩᱲᱩᱵ ᱵᱟᱲᱟ ᱦᱩᱭ ᱠᱟᱱᱟ᱾
ᱟᱪᱪᱷᱟ᱾
ᱟᱨ ᱟᱢ ᱫᱚ ᱫᱟᱠᱟ ᱠᱚᱢ ᱡᱚᱢ ᱵᱟᱲᱟ ᱠᱮᱫᱟ ᱥᱮ?
ᱦᱮᱸ, ᱡᱚᱢ ᱵᱟᱲᱟ ᱠᱟᱛᱮᱜ ᱜᱮ ᱫᱩᱲᱩᱵ ᱦᱩᱭ ᱠᱟᱱᱟ᱾
ᱚ, ᱛᱟᱯᱚᱨ ᱮᱸ, ᱛᱟᱦᱚᱞᱮ ᱱᱤᱛᱚᱜ ᱫᱚ, ᱢᱟᱱᱮ ᱚᱠᱟ ᱠᱟᱹᱢᱤ ᱠᱚᱨᱮ ᱡᱚᱯᱲᱟᱣ ᱠᱚ ᱢᱮᱱᱟᱜ ᱜᱚᱫ, ᱢᱮᱱᱟᱜ ᱢᱮᱭᱟ ᱟᱨᱠᱤ?
ᱱᱤᱛᱚᱜ ᱡᱚᱯᱲᱟᱣ ᱵᱚᱞᱛᱮ ᱛᱮᱢᱚᱱ ᱠᱟᱹᱢᱤ ᱠᱚᱨᱮᱫ ᱫᱚ ᱡᱚᱯᱲᱟᱣ ᱵᱟᱹᱱᱩᱜ ᱠᱟᱫᱤᱧᱟ ᱟᱠᱟᱫᱤᱧᱟ᱾ ᱟᱫᱚ ᱱᱤᱛᱚᱜ ᱫᱚ, ᱚᱞᱚᱜ ᱯᱟᱲᱦᱟᱣ ᱠᱟᱹᱢᱤ ᱨᱮᱜᱮ ᱡᱚᱯᱲᱟᱣ ᱢᱤᱱᱟᱹᱧᱟ᱾
ᱚ, ᱦᱮᱸ ᱚᱱᱟ ᱦᱚᱸ ᱢᱤᱫᱴᱟᱝ ᱮᱸ ᱠᱟᱹᱢᱤ ᱪᱮᱫ? ᱢᱟᱱᱮ ᱱᱚᱣᱟᱴᱟᱝ ᱡᱤᱭᱚᱱ ᱨᱮᱱᱟᱜ ᱢᱤᱫᱴᱟᱝ ᱟᱹᱰᱤ ᱢᱟᱨᱟᱝ ᱠᱟᱹᱢᱤ ᱠᱟᱱᱟ ᱚᱞᱚᱜ ᱯᱟᱲᱦᱟᱣ ᱫᱚ, ᱢᱟᱱᱮ ᱚᱱᱟ ᱚᱞᱚᱜ ᱯᱟᱲᱦᱟᱜ, ᱚᱞᱚᱜ ᱯᱟᱲᱦᱟᱣ ᱡᱚ ᱡᱚᱯᱲᱟᱣ ᱠᱟᱛᱷᱟᱢ ᱞᱟᱹᱭᱮᱫ ᱠᱷᱟᱱ ᱟᱹᱰᱤ ᱢᱤᱫᱴᱟᱝ ᱢᱟᱱᱮ ᱵᱷᱟᱜᱮ ᱡᱤᱱᱤᱥ ᱜᱮ ᱠᱟᱱᱟ ᱟᱨᱠᱤ᱾ ᱢᱤᱫᱴᱟᱝ ᱱᱚᱣᱟ ᱫᱚ ᱚᱠᱛᱚ ᱱᱟᱹᱯᱤᱛ ᱠᱚᱨᱟᱣ ᱤᱫᱤ ᱞᱟᱜᱟᱣ ᱟᱵᱚᱱᱟ ᱥᱮ?
ᱦᱮᱸ᱾ ᱱᱚᱣᱟ ᱫᱚ, ᱚᱠᱛᱚ, ᱡᱟᱦᱟᱸ ᱚᱠᱛᱚ ᱨᱮ ᱡᱟᱦᱟᱸ ᱠᱟᱹᱢᱤ ᱫᱚᱨᱠᱟᱨ, ᱚᱱᱟ ᱴᱟᱭᱤᱢ ᱨᱮ ᱚᱱᱟ
ᱠᱟᱹᱢᱤ ᱞᱟᱹᱠᱛᱤ ᱜᱮ ᱠᱟᱱᱟ ᱵᱟᱝᱠᱷᱟᱱ ᱫᱚ ᱚᱱᱟ ᱥᱚᱢᱚᱭ ᱯᱟᱨᱚᱢ ᱞᱮᱱᱠᱷᱟᱱ ᱚᱱᱟ ᱫᱚ ᱠᱟᱹᱢᱤ ᱵᱟᱝ ᱜᱟᱱᱚᱜᱼᱟ᱾
ᱦᱮᱸ, ᱢᱤᱫᱴᱟᱝ ᱟᱹᱰᱤ ᱢᱤᱫᱴᱟᱝ ᱫᱟᱢᱟᱱ ᱠᱟᱛᱷᱟᱢ ᱞᱟᱹᱭ ᱠᱮᱫᱟ᱾ ᱢᱟᱱᱮ ᱡᱟᱦᱟᱸ ᱚᱠᱛᱚ ᱨᱮᱱᱟᱜ ᱠᱟᱹᱢᱤ ᱚᱠᱛᱚ ᱨᱮᱜᱮ ᱠᱚᱨᱟᱣ ᱞᱟᱹᱠᱛᱤᱭᱟ ᱵᱟᱠᱷᱟᱱ ᱱᱚᱣᱟ ᱫᱚ ᱟᱹᱰᱤ ᱵᱟᱹᱲᱤᱡ ᱥᱮᱫ ᱜᱮ ᱪᱟᱞᱟᱜᱼᱟ᱾
ᱦᱮᱸ ᱦᱮᱸ, ᱛᱟᱨᱯᱚᱨᱮ ᱛᱟᱦᱚᱞᱮ ᱪᱮᱫ ᱠᱟᱹᱢᱤ ᱠᱚᱨᱮ ᱡᱚᱯᱲᱟᱣ ᱦᱮᱱᱟᱢᱟ?
ᱟᱫᱚ ᱡᱚᱯᱲᱟᱣ ᱵᱚᱞᱛᱮ ᱫᱚ ᱤᱧᱦᱚᱸ ᱚᱞᱚᱜ ᱯᱟᱲᱦᱟᱣ ᱠᱟᱹᱢᱤ ᱠᱚᱨᱮ ᱜᱮ ᱡᱚᱯᱲᱟᱣ ᱢᱤᱱᱟᱹᱧᱟ᱾ ᱟᱫᱚ ᱧᱮᱞ ᱦᱩᱭᱩᱜ ᱠᱟᱱᱟ ᱟᱫᱚ ᱱᱤᱛᱳᱜ ᱚᱞᱚᱜ ᱯᱟᱲᱦᱟᱣ ᱡᱚᱯᱲᱟᱣ ᱨᱮ ᱡᱩᱫᱤ ᱵᱟᱢ ᱛᱟᱦᱮᱱᱟ ᱛᱟᱦᱚᱞᱮᱢ ᱧᱮᱞᱟ? ᱱᱚᱣᱟ ᱫᱩᱱᱭᱟᱹᱨ ᱨᱮ ᱠᱷᱚᱱ ᱛᱟᱞᱟᱛᱮ ᱥᱮ ᱱᱚᱣᱟ, ᱱᱟᱦᱟᱜ ᱫᱷᱟᱹᱨᱛᱤ ᱛᱟᱞᱟᱨᱮ ᱠᱟᱹᱴᱤᱡ ᱮᱢ ᱛᱟᱭᱚᱢᱚᱜ ᱠᱟᱱ ᱞᱮᱠᱟ, ᱠᱟ ᱵᱩᱡ ᱥᱮᱢ ᱛᱟᱭᱚᱢᱚᱜᱼᱟ ᱚᱱᱟ ᱠᱷᱟᱹᱛᱤᱨ ᱜᱮ᱾ ᱱᱟᱥᱮ ᱢᱟᱱᱮ ᱚᱞᱚᱜ ᱯᱟᱲᱦᱟᱣ ᱥᱟᱸᱝᱜᱮ ᱡᱚᱯᱲᱟᱣ ᱜᱮ ᱢᱤᱱᱟᱹᱧᱟ᱾
ᱦᱮᱸ ᱟᱫᱚ ᱚᱞᱚᱜ ᱯᱟᱲᱦᱟᱜ ᱫᱚ ᱞᱟᱹᱠᱛᱤ ᱠᱟᱱᱟ ᱟᱫᱚ ᱡᱟᱦᱟᱸ ᱞᱟᱹᱠ ᱞᱮᱠᱟ ᱱᱤᱛᱚᱜ ᱧᱮᱞᱚᱜ ᱠᱟᱱᱟ ᱟᱵᱚ, ᱥᱟᱱᱛᱟᱲ ᱫᱚ ᱚᱞᱚᱜ ᱯᱟᱲᱦᱟᱣ ᱛᱮᱫᱚ, ᱵᱚᱱ ᱛᱟᱭᱱᱚᱢ ᱟᱠᱟᱱᱟ ᱡᱟᱦᱟᱸ ᱮᱴᱟᱜ ᱡᱟᱹᱛᱤ ᱠᱚ ᱢᱮᱱᱟᱜ ᱠᱚᱣᱟ ᱟᱵᱚ ᱡᱟᱹᱛᱤ ᱩᱱᱠᱩ ᱠᱷᱚᱱ ᱫᱚ ᱟᱹᱰᱤ ᱛᱟᱭᱱᱚᱢ ᱞᱮᱠᱟᱜᱮ ᱱᱤᱡᱮᱨᱟᱜ ᱢᱚᱱᱮ ᱦᱩᱭᱩᱜ ᱠᱟᱱᱟ᱾
ᱟᱫᱚ ᱦᱮᱸ ᱦᱮᱸ ᱟᱫᱚ ᱤᱧᱟᱹᱜ ᱞᱟᱹᱭ ᱞᱮᱠᱟ ᱛᱮᱫᱚ ᱚᱠᱚᱭ ᱠᱚ ᱛᱤᱱᱟᱹᱜ ᱠᱚ ᱞᱟᱦᱟᱭ ᱱᱟᱠᱚ ᱛᱟᱭᱚᱢ ᱱᱟᱠᱚ ᱦᱮᱸ ᱚᱱᱟ ᱫᱚ ᱠᱟᱛᱷᱟ ᱠᱟᱱ ᱜᱮᱭᱟ ᱢᱮᱱᱠᱷᱟᱱ ᱤᱧᱟᱹᱜ ᱢᱚᱱᱮ ᱛᱮᱫᱚ ᱞᱟᱹᱭᱟᱭ ᱟᱵᱚ ᱢᱟᱱᱮ ᱫᱤᱱᱟᱹᱢ ᱫᱤᱱ ᱢᱟᱱᱮ ᱡᱟᱦᱟᱸᱭ ᱦᱚᱲ ᱥᱮ ᱡᱟᱦᱟᱸᱭ ᱥᱟᱣᱛᱟ ᱨᱮᱱ ᱜᱮ ᱦᱚᱲ ᱢᱟᱱᱮ ᱟᱡ ᱛᱮ ᱰᱮᱵᱷᱞᱚᱯᱚᱜ ᱠᱟᱱᱟ ᱥᱮ ᱚᱱᱟ ᱢᱤᱫᱴᱟᱝ ᱡᱷᱚᱛᱚ ᱠᱷᱚᱱ ᱢᱟᱨᱟᱝ ᱠᱟᱛᱷᱟ ᱟᱡ ᱡᱩᱫᱤ ᱫᱤᱱᱟᱹᱢ ᱫᱤᱱ ᱮᱠ ᱮ ᱵᱟᱲᱟᱭᱟ ᱮᱠ ᱯᱚᱨ ᱡᱩᱫᱤ ᱫᱩᱭᱮ ᱮ ᱥᱮᱬᱟ ᱠᱮᱫᱟ ᱥᱮ ᱫᱩᱭ ᱯᱚᱨ ᱛᱤᱱᱮ ᱥᱮᱬᱟ ᱠᱮᱫᱟ ᱚᱱᱠᱟ ᱡᱩᱫᱤ ᱥᱮᱬᱟ ᱤᱫᱤᱭᱟ ᱚᱱᱟᱜᱮ ᱤᱧ ᱫᱚ ᱟᱥᱚᱞ ᱰᱮᱵᱷᱞᱚᱯᱢᱮᱱ ᱛᱮᱫᱚᱧ ᱢᱚᱱᱮᱭᱟ ᱟᱢᱟᱜ ᱢᱚᱱᱮ ᱪᱮᱫ ᱞᱮᱠᱟ ᱞᱤᱫᱟᱹᱭ ᱛᱟᱢᱟ?
ᱦᱮᱸ ᱫᱤᱱᱟᱹᱢ ᱡᱟᱦᱟᱸᱱᱟᱜ ᱵᱟᱝ ᱡᱟᱦᱟᱸᱱᱟᱜ ᱟᱵᱚ ᱥᱮᱬᱟ ᱞᱟᱹᱠᱛᱤ ᱠᱟᱱᱟ᱾
ᱦᱮᱸ ᱟᱫᱚ ᱧᱮᱞ ᱢᱮ ᱚᱱᱟ ᱥᱮᱬᱟ ᱨᱮᱱᱟᱜ ᱫᱚ ᱦᱩᱭ ᱫᱟᱲᱮᱭᱟᱜᱼᱟ ᱡᱮᱢᱚᱱ ᱚᱠᱚᱭ ᱠᱚᱛᱮ ᱡᱤᱱᱤᱥ ᱫᱚ ᱱᱚᱣᱟ ᱢᱤᱫ ᱵᱚᱪᱷᱚᱨ ᱛᱮ ᱥᱮᱬᱟᱜ-ᱟ ᱾ ᱢᱤᱫ ᱫᱤᱱ ᱛᱮ ᱥᱮᱬᱟᱜᱼᱟ ᱢᱤᱫ ᱜᱷᱚᱱᱴᱟ ᱛᱮ ᱥᱮᱬᱟᱜᱼᱟ ᱦᱮᱸ ᱥᱮ ᱵᱟᱝ?
ᱦᱮᱸ ᱦᱮᱸ᱾
ᱟᱪᱪᱷᱟ ᱛᱟᱦᱚᱞᱮ ᱡᱩᱫᱤ ᱱᱚᱝᱠᱟ ᱚᱞᱚᱜ ᱯᱟᱲᱦᱟᱣ ᱨᱮᱱᱟᱜ ᱞᱟᱝ ᱜᱚᱞᱯᱷᱚᱭᱮᱫ ᱠᱷᱟᱱ ᱟᱵᱚ ᱡᱟᱦᱟᱸ ᱵᱟᱵᱟ ᱛᱟᱠᱚ ᱵᱤᱫᱟᱹᱞ ᱨᱮ ᱩᱱᱠᱩ ᱯᱤᱲᱦᱤ ᱨᱮᱱᱟᱜ ᱚᱞᱚᱜ ᱯᱟᱲᱦᱟᱣ ᱥᱟᱣ ᱱᱟᱦᱟᱜ ᱟᱢ ᱪᱤᱜᱠᱟᱢ ᱢᱚᱱᱮᱭᱟ ᱢᱟᱱᱮ ᱥᱮ ᱞᱟᱦᱟ ᱛᱮᱱᱟᱜ ᱚᱞᱚᱜ ᱯᱟᱲᱦᱟᱣ ᱪᱮᱫᱠᱟ ᱛᱟᱦᱮᱸ ᱠᱟᱱᱟ ᱯᱟ. ᱭᱞᱟᱹ ᱵᱟᱵᱟ ᱛᱟᱠᱚᱣᱟᱜ?
ᱟᱫᱚ ᱩᱱᱟᱹᱜ ᱴᱟ ᱠᱩᱞᱤ ᱦᱚᱸ ᱵᱟᱝ ᱦᱳᱭ ᱟᱠᱟᱱᱟ ᱡᱟᱦᱟᱸ ᱞᱮᱠᱟ ᱱᱤᱡᱮ ᱢᱚᱱᱮ ᱦᱩᱭᱩᱜ ᱠᱟᱱᱟ ᱩᱱ ᱚᱠᱛᱚ ᱨᱮᱱᱟᱜ ᱯᱟᱲᱦᱟᱣ ᱫᱚ ᱟᱹᱰᱤᱴᱟ ᱜᱮᱠᱚ ᱢᱟᱱᱮ ᱟᱵᱚ ᱠᱷᱚᱱ ᱠᱚᱢ ᱠᱚ ᱯᱟᱲᱦᱟᱣ ᱟᱠᱟᱱ ᱨᱮᱦᱚᱸ ᱡᱟᱦᱟᱸ ᱞᱮᱠᱟ ᱮᱸ ᱵᱮᱥᱤᱴᱟᱜ ᱵᱟᱠᱚ ᱯᱟᱲᱦᱟᱣ ᱠᱟᱱ ᱨᱮᱦᱚᱸ ᱡᱟᱜᱮ ᱮᱭᱤᱴ ᱯᱟᱥ ᱮᱭᱤᱴ ᱯᱟᱥ ᱡᱟᱦᱟᱸ ᱟᱠᱚᱣᱟᱜ ᱡᱟᱦᱟᱸ ᱵᱩᱫᱽᱫᱷᱤ ᱢᱮᱱᱟᱜ-ᱟ ᱩᱱᱠᱩ ᱥᱚᱢᱟᱱ ᱟᱵᱚ ᱦᱤᱥᱟᱹᱵ ᱞᱤᱠᱟᱹᱥ ᱨᱮ ᱟᱵᱚ ᱩᱱᱠᱩ ᱥᱟᱞᱟᱜ ᱵᱟᱵᱚᱱ ᱫᱟᱲᱮᱭᱟᱜᱟ ᱮᱢᱚᱱ ᱟᱠᱚᱣᱟᱜ ᱯᱟᱲᱦᱟᱣ ᱤᱭᱟᱹ ᱛᱟᱦᱮᱸ ᱠᱟᱱ ᱛᱟᱠᱚᱣᱟ ᱚᱱᱟ ᱚᱠᱛᱚ ᱨᱮ ᱱᱤᱛᱚᱜ ᱧᱮᱞᱚᱜ ᱠᱟᱱᱟ ᱟᱵᱚ ᱯᱟᱲᱦᱟᱣ ᱜᱮᱠᱚ ᱯᱟᱲᱦᱟᱜ ᱠᱟᱱ ᱛᱟᱵᱚᱱᱟ ᱩᱱᱠᱩ ᱥᱚᱸᱜᱮ ᱟᱵᱚ ᱡᱟᱦᱟᱱᱟᱜ ᱤᱭᱟ. ᱨᱮ ᱵᱟᱵᱚᱱ ᱫᱟᱲᱮᱭᱟᱜ-ᱟ ᱚᱱᱠᱟ ᱦᱚᱸ ᱧᱮᱞᱚᱜ ᱠᱟᱱᱟ᱾
ᱦᱮᱸ ᱢᱟᱱᱮ ᱠᱟᱛᱷᱟ ᱫᱚ ᱱᱚᱝᱠᱟ ᱱᱟᱜ ᱠᱟᱱᱟ ᱡᱮ ᱯᱟᱹᱦᱤᱞ ᱡᱟᱦᱟᱸ ᱟᱵᱚᱨᱮᱱ ᱵᱟᱵᱟ ᱛᱟᱠᱚ ᱥᱮ ᱚᱱᱟ ᱠᱷᱚᱱ ᱞᱟᱦᱟᱛᱮ ᱡᱟᱦᱟᱸ ᱠᱚ ᱚᱞᱚᱜ ᱯᱟᱲᱦᱟᱜ ᱠᱟᱱ ᱛᱟᱦᱮᱸ ᱥᱮ ᱵᱟᱝ ᱦᱚᱸᱠᱚ ᱚᱞᱚᱜ ᱯᱟᱲᱦᱟᱣᱟ ᱠᱟᱱ ᱛᱟᱦᱮᱱ ᱱᱩᱠᱩ ᱢᱩᱫᱽ ᱨᱮ ᱢᱤᱫᱴᱟᱝ ᱪᱮᱫ ᱤᱧ ᱞᱟᱹᱭᱟ ᱥᱟᱹᱨᱤ ᱥᱚᱱᱚᱛ ᱥᱟᱹᱨᱤ ᱥᱟᱹᱲᱭᱟᱹᱲ ᱢᱤᱫᱴᱟᱝ ᱠᱚᱣᱟᱜ ᱩᱭᱦᱟᱹᱨ ᱛᱟᱵᱚᱱᱟ ᱥᱟᱶᱛᱮ ᱟᱠᱚᱣᱟᱜ ᱠᱟᱹᱢᱤ ᱠᱟᱹᱥᱱᱤ ᱦᱚᱸ ᱱᱚᱝᱠᱟ ᱛᱟᱦᱮᱸ ᱠᱟᱱᱟ᱾ ᱡᱟᱦᱟᱸᱭ ᱯᱟᱴᱷᱚᱥᱛᱷᱟᱱᱤᱠ ᱢᱟᱱᱮ ᱡᱟᱦᱟᱸ ᱤᱥᱠᱩᱞ ᱠᱚᱨᱮᱜ ᱠᱚᱨᱮᱜ ᱥᱮ ᱤᱛᱩᱱ ᱟᱥᱲᱟ ᱠᱚᱨᱮ ᱠᱚ ᱯᱟᱲᱦᱟᱜ ᱠᱟᱱᱟ ᱱᱩᱠᱩ ᱫᱚᱣᱟᱜ ᱫᱚ ᱜᱮᱭᱟᱱ ᱫᱚ ᱟᱞᱟᱫᱟ ᱵᱮᱯᱟᱨ ᱫᱚ ᱮᱸ ᱪᱮᱫ ᱤᱧ ᱞᱟᱹᱭᱟ ᱱᱚᱜᱚᱭ ᱮᱢ ᱞᱟᱹ ᱠᱮᱫ ᱞᱮᱠᱟ ᱠᱚᱢ ᱮᱸ ᱪᱟᱱᱟᱪ ᱨᱮ ᱯᱟᱲᱦᱟᱣ ᱠᱟᱛᱮᱫ ᱦᱚᱸ ᱢᱟᱱᱮ ᱟᱹᱰᱤ ᱢᱟᱨᱟᱝ ᱢᱟᱨᱟᱝ ᱠᱚ ᱟᱨᱡᱟᱣ ᱠᱟᱱᱟ ᱡᱟᱦᱟᱸ ᱫᱚ ᱱᱤᱛᱚᱜ ᱚᱠᱛᱚ ᱨᱮᱫᱚ ᱚᱱᱟ ᱟᱨᱡᱟᱣ ᱠᱚᱨᱛᱮ ᱜᱮᱞᱮ ᱟᱨ ᱠᱟᱹᱴᱤᱡ ᱢᱟᱨᱟᱝ ᱪᱟᱱᱟᱪ ᱨᱮ ᱪᱟᱞᱟᱣ ᱠᱟᱛᱮ ᱵᱚᱱ ᱥᱮᱲᱟᱭᱮᱫᱟ᱾
ᱟᱫᱚ ᱛᱟᱦᱞᱮ ᱱᱤᱛᱚᱜ ᱡᱟᱦᱟᱸ ᱟᱵᱚᱣᱟᱜ ᱚᱞᱪᱤᱠᱤ ᱠᱚ ᱩᱱᱟᱹᱜ ᱮᱸ ᱡᱟᱦᱟᱸ ᱞᱮᱠᱟ ᱞᱟᱦᱟ ᱠᱷᱚᱱ ᱫᱚ ᱟᱵᱚᱣᱟᱜ ᱚᱞᱪᱤᱠᱤ ᱠᱚ ᱟᱹᱰᱤᱴᱟ ᱯᱟᱥᱱᱟᱣ ᱟᱠᱟᱱᱟ᱾ ᱮᱸ ᱤᱥᱠᱩᱞ ᱠᱚᱞᱮᱡᱽ ᱠᱚᱦᱚᱸ ᱪᱟᱹᱞᱩ ᱟᱠᱟᱱᱟ ᱩᱸ ᱟᱵᱚᱣᱟᱜ ᱚᱠᱟ ᱢᱤᱰᱤᱭᱟᱢ ᱛᱮ ᱯᱟᱲᱦᱟᱣ ᱞᱮᱠᱷᱟᱱ ᱟᱵᱚ ᱢᱤᱫᱴᱟᱝ ᱵᱷᱟᱜᱮ ᱜᱮᱭᱟᱱ ᱥᱮ ᱟᱵᱚ ᱩᱸ ᱢᱤᱫᱴᱟᱝ ᱵᱷᱟᱜᱮ ᱡᱟᱭᱜᱟ ᱨᱮᱵᱚᱱ ᱪᱟᱞᱟᱣ ᱫᱟᱲᱮᱜᱼᱟ᱾ ᱟᱵᱮᱱᱟᱜ ᱩᱭᱦᱟᱹᱨ ᱵᱷᱟᱵᱽᱱᱟ ᱛᱮ᱾
ᱟᱫᱚ ᱯᱟᱹᱭᱞᱟᱹ ᱡᱚᱠᱷᱚᱱ ᱜᱮ ᱚᱞᱚᱜ ᱯᱟᱲᱦᱟᱣ ᱦᱤᱡᱩᱜᱼᱟ ᱥᱟᱶᱛᱮ ᱡᱩᱫᱤᱢ ᱞᱮᱭᱟ ᱚᱠᱟ ᱯᱟᱹᱨᱥᱤ ᱛᱮᱱᱟᱜ ᱠᱟᱛᱷᱟ ᱦᱤᱡᱩᱜᱼᱟ ᱛᱟᱦᱚᱞᱮ ᱯᱟᱹᱭᱞᱟᱹ ᱨᱮᱫᱚ ᱚᱸ ᱱᱚᱣᱟ ᱜᱮ ᱥᱟᱱᱟᱢ ᱦᱚᱲᱟᱜ ᱢᱚᱱᱮ ᱨᱮ ᱦᱮᱡ ᱞᱟᱹᱠᱛᱤ ᱥᱮ ᱦᱤᱡᱩᱜᱼᱟ ᱚᱱᱟ ᱫᱚ ᱦᱩᱭᱩᱜ ᱠᱟᱱᱟ ᱡᱟᱱᱟᱢ ᱯᱟᱹᱨᱥᱤ ᱡᱟᱦᱟᱸ ᱦᱩᱭᱩᱜ ᱠᱟᱱᱟ ᱟᱭᱳ ᱟᱲᱟᱝ ᱟᱭᱳ ᱟᱲᱟᱝ ᱫᱚ ᱱᱚᱝᱠᱟᱱᱟ ᱡᱟᱦᱟᱸ ᱫᱚ ᱦᱩᱭᱩᱜ ᱠᱟᱱᱟ ᱡᱚᱠᱷᱚᱱ ᱮᱸ ᱯᱟᱹᱭᱞᱟᱹ ᱡᱟᱦᱟᱸ ᱟᱲᱟᱝ ᱟᱭᱳᱣᱟᱜ ᱢᱚᱪᱟᱛᱮᱭ ᱟᱸᱡᱚᱢ ᱟᱠᱟᱫᱟᱭ ᱯᱟᱹᱭᱞᱟᱹ ᱡᱟᱦᱟᱸ ᱟᱲᱟᱝ ᱱᱩᱭ ᱮᱸ ᱵᱟᱞᱮ ᱵᱮᱠᱮᱨ ᱜᱤᱫᱽᱨᱟᱹᱭ ᱞᱮᱭ ᱠᱟᱫᱟᱭ ᱚᱱᱟ ᱟᱲᱟᱝ ᱛᱮ ᱡᱩᱫᱤ ᱥᱮᱪᱮᱫᱚᱜᱼᱟ ᱡᱟᱦᱟᱸᱭ ᱜᱤᱫᱽᱨᱟᱹ ᱜᱮ ᱛᱟᱦᱚᱞᱮ ᱚᱱᱟ ᱫᱚ ᱟᱹᱰᱤ ᱟᱞᱜᱟ ᱵᱷᱟᱵᱽᱛᱮ ᱥᱮᱲᱟ ᱫᱟᱲᱮᱭᱟᱜᱼᱟᱭ ᱥᱮ ᱱᱩᱭ ᱥᱮᱪᱮᱫ ᱨᱮ ᱟᱹᱰᱤ ᱢᱟᱱᱮ ᱵᱟᱝ ᱠᱚᱥᱴᱚ ᱠᱟᱛᱮᱫ ᱜᱮ ᱢᱤᱫᱴᱟᱝ ᱮᱸ ᱥᱮᱲᱟ ᱨᱮᱱᱟᱜ ᱢᱤᱫᱴᱟᱝ ᱩᱭᱦᱟᱹᱨ ᱵᱷᱟᱵᱽᱱᱟ ᱥᱮ ᱯᱟᱹᱣᱲᱤ ᱜᱤᱲᱤ ᱫᱟᱲᱮᱭᱟᱜᱼᱟᱭ᱾
ᱦᱩᱸ᱾ ᱟᱫᱚ ᱱᱤᱛᱚᱜ ᱧᱮᱞᱚᱜ ᱠᱟᱱᱟ ᱟᱵᱚ ᱥᱟᱱᱛᱟᱲ ᱠᱚ ᱚᱱᱟ ᱚᱞᱪᱤᱠᱤ ᱟᱵᱚᱣᱟᱜ ᱡᱟᱦᱟᱸ ᱡᱟᱱᱟᱢ ᱟ ᱟᱲᱟᱝ᱾ ᱚᱱᱟ ᱪᱟᱹᱞᱩ ᱟᱠᱟᱱ ᱨᱮᱦᱚᱸ ᱱᱤᱛᱚᱜ ᱧᱮᱞᱚᱜ ᱠᱟᱱᱟ ᱤᱥᱠᱩᱞ ᱠᱚᱞᱮᱡᱽ ᱨᱮ ᱮᱸ ᱯᱟᱹᱴᱷᱣᱟᱹ ᱠᱚ ᱥᱮ ᱵᱟᱠᱚ ᱜᱤᱫᱽᱨᱟᱹ ᱠᱚ ᱵᱟᱠᱚ ᱠᱚ ᱵᱷᱚᱛᱛᱤᱜ ᱠᱟᱱ ᱫᱚ ᱪᱮᱫᱟᱜ ᱚᱱᱚᱝᱠᱟ ᱧᱮᱞ ᱧᱟᱢᱚᱜ ᱠᱟᱱᱟ?
ᱟᱫᱚ ᱱᱚᱣᱟ ᱨᱮᱱᱟᱜ ᱫᱚ ᱧᱮᱞ ᱢᱮ ᱟᱹᱰᱤ ᱟᱭᱢᱟ ᱠᱟᱨᱚᱱ ᱦᱩᱭ ᱫᱟᱲᱮᱭᱟᱹᱧᱟᱹ ᱢᱮᱫ ᱛᱮᱫᱚ ᱢᱤᱫᱴᱟᱝ ᱫᱚ ᱧᱮᱞ ᱢᱮ ᱵᱟᱝ ᱠᱚ ᱵᱷᱚᱛᱛᱤᱜ ᱮᱸ ᱠᱟᱱᱟ ᱠᱟᱛᱷᱟ ᱫᱚ ᱥᱟᱹᱨᱤ ᱠᱟᱱᱟ ᱠᱤᱱᱛᱩ ᱢᱮᱱᱠᱷᱟᱱ ᱯᱳᱭᱞᱳ ᱫᱚ ᱦᱚᱸᱜᱼᱚᱭ ᱡᱚᱠᱷᱚᱱ ᱯᱟᱹᱨᱥᱤ ᱨᱮᱱᱟᱜ ᱮᱸ ᱪᱤᱠᱤ ᱵᱟᱝ ᱛᱟᱦᱮᱸ ᱠᱟᱱ ᱛᱟᱵᱚᱱᱟ ᱩᱱ ᱥᱚᱢᱚᱭ ᱫᱚ ᱢᱟ ᱟᱵᱚ ᱫᱚ ᱮᱴᱟᱜ ᱯᱟᱹᱨᱥᱤ ᱛᱟᱞᱟᱛᱮ ᱥᱤᱠᱷᱱᱟᱹᱛ ᱫᱚᱵᱚᱱ ᱦᱟᱛᱟᱣ ᱟᱠᱟᱫ ᱜᱮᱭᱟ ᱟᱫᱚ ᱢᱮᱱ ᱠᱷᱟᱱ ᱡᱚᱠᱷᱚᱱ ᱯᱟᱹᱭᱞᱟᱹ ᱮᱛᱚᱦᱚᱵᱚᱜᱼᱟ ᱛᱚᱠᱷᱚᱱ ᱫᱚ ᱢᱟᱹᱱᱢᱤ ᱠᱚ ᱛᱟᱞᱟ ᱨᱮ ᱚᱱᱟ ᱯᱟᱲᱦᱟᱣ ᱨᱮᱱᱟᱜ ᱮᱸ ᱢᱤᱫᱴᱟᱝ ᱫᱩᱞᱟᱹᱲ ᱫᱚ ᱟᱹᱰᱤ ᱴᱟᱱ ᱫᱚ ᱵᱟᱹᱲᱛᱤ ᱛᱟᱦᱮᱸ ᱠᱟᱱᱟ ᱢᱮᱱᱠᱷᱟᱱ ᱮᱸ ᱚᱱᱟ ᱵᱷᱩᱛᱛᱤ ᱯᱚᱨ ᱛᱟᱞᱟᱨᱮ ᱠᱟᱹᱴᱤᱡ ᱱᱚᱣᱟ ᱨᱮᱱᱟᱜ ᱴᱟᱱ ᱫᱚ ᱠᱚᱢ ᱟᱠᱟᱱᱟ᱾ ᱦᱮᱸ ᱠᱚᱢ ᱱᱟᱜ ᱠᱟᱨᱚᱱ ᱫᱚ ᱡᱩᱫᱤᱢ ᱞᱟᱹᱭᱟ ᱟᱹᱰᱤ ᱨᱚᱠᱚᱢ ᱦᱩᱭ ᱫᱟᱲᱮᱭᱟᱜᱼᱟ, ᱛᱟᱨ ᱢᱚᱫᱽᱫᱷᱮ ᱨᱮ ᱡᱮᱢᱚᱱ ᱯᱟᱲᱦᱟᱣ ᱨᱮᱱᱟᱜ ᱡᱟᱦᱟᱸ ᱯᱚᱨᱤᱠᱟᱴᱷᱟᱢᱳ ᱮᱸ ᱢᱟᱪᱮᱫ ᱠᱚᱨᱮᱱᱟᱜ ᱚᱱᱟ ᱱᱟᱥᱮ ᱠᱚᱢ ᱜᱮᱛᱮ, ᱟᱨ ᱟᱫᱚᱢ ᱠᱚᱫᱚ ᱡᱮ ᱚᱱᱟ ᱯᱟᱲᱦᱟᱣ ᱠᱟᱛᱮᱫ ᱛᱤᱱᱟᱹᱜ ᱮᱸ ᱱᱟᱯᱟᱭ ᱯᱚᱨᱤ ᱵᱷᱚᱵᱤᱥᱥᱚᱛ ᱛᱮᱭᱟᱨᱚᱜ ᱚᱱᱟ ᱱᱟᱥᱮ ᱮᱸ ᱢᱟᱱᱮ ᱵᱟᱝᱠᱚ ᱩᱭᱦᱟᱹᱨ ᱛᱤᱭᱳᱜ ᱫᱟᱲᱮᱭᱟᱜ ᱠᱟᱱᱟ᱾ ᱟᱫᱚ ᱟᱢᱟᱜ ᱢᱚᱱᱮ ᱛᱮ ᱪᱮᱫᱠᱟᱢ ᱞᱟᱹᱭᱟ ᱢᱟᱥᱮ ᱠᱟᱹᱴᱤᱡ ᱵᱤ ᱛᱟᱨᱤᱛᱚ ᱡᱩᱫᱤᱢ ᱞᱟᱹᱭ ᱛᱞᱟᱝᱟ ᱟᱹᱰᱤ ᱱᱟᱯᱟᱭᱚᱜ-ᱟ᱾
ᱟᱫᱚ ᱤᱥᱠᱩᱞ ᱠᱚᱨᱮᱜ ᱦᱚᱸ ᱧᱮᱞᱚᱜ ᱠᱟᱱᱟ ᱡᱟᱦᱟᱸ ᱫᱚ ᱢᱟᱪᱮᱫ ᱥᱟᱶᱛᱮ ᱢᱟᱪᱮᱛᱟᱹᱱᱤ ᱠᱚᱣᱟᱜ ᱮᱸ ᱟᱱᱟᱴ ᱦᱚᱸ ᱧᱮᱞ ᱧᱟᱢᱚᱜ ᱠᱟᱱᱟ᱾ ᱟᱫᱚ ᱚᱱᱟ ᱥᱟᱶᱛᱮ ᱜᱮ ᱟᱫᱚ ᱧᱮᱞᱮᱫ ᱛᱟᱵᱚᱱᱟ ᱟᱠᱚ ᱡᱮ, ᱱᱚᱝᱠᱟ ᱤᱥ- ᱥᱠᱩᱞ ᱨᱮ ᱜᱤᱫᱽᱨᱟᱹ ᱯᱟᱲᱦᱟᱣ ᱵᱷᱚᱨᱛᱤ ᱠᱟᱛᱮᱫ ᱟᱵᱚ ᱪᱮᱫ ᱵᱚᱱ ᱪᱤᱠᱟᱹᱭᱟ ᱜᱟᱨᱡᱮᱱ ᱠᱚᱦᱚᱸ ᱩᱭᱦᱟᱹᱨ ᱚᱜ ᱠᱟᱱᱟ ᱠᱚ᱾ ᱱᱚᱜ-ᱚ ᱡᱮ ᱚᱱᱠᱟ ᱤᱥᱠᱩᱞ ᱠᱚᱨᱮᱱᱟᱜ ᱯᱚᱨᱤᱠᱷᱟ ᱠᱟᱛᱷᱟ ᱦᱚᱸ ᱴᱷᱤᱠ ᱵᱟᱹᱱᱩᱜ-ᱟ᱾ ᱛᱟᱦᱚᱞᱮ ᱟᱵᱚ ᱜᱤᱫᱽᱨᱟᱹ ᱪᱮᱫ ᱠᱚ ᱥᱮᱸᱲᱟᱭ ᱛᱟᱵᱚᱱᱟ ᱚᱱᱠᱟ ᱦᱚᱸ ᱠᱚ ᱩᱭᱦᱟᱹᱨᱚᱜ ᱠᱟᱱᱟ᱾
ᱚᱱᱟ ᱠᱟᱨᱚᱱ ᱛᱮ ᱜᱤᱫᱽᱨᱟᱹ ᱠᱚ ᱩᱱᱟᱹᱜᱴᱟ ᱵᱟᱠᱚ ᱵᱷᱳᱛ-ᱛᱤᱭᱮᱫ ᱠᱚᱣᱟ ᱢᱮᱱᱛᱮ ᱱᱤᱡᱮᱨᱟᱜ ᱢᱚᱱᱮ ᱦᱳᱭᱳᱜ ᱠᱟᱱᱟ᱾
ᱩᱸ ᱟᱫᱚ ᱢᱮᱱᱠᱷᱟᱱ ᱤᱧ ᱫᱩᱧ ᱞᱟᱹᱭᱟ, ᱟᱹᱰᱤ ᱦᱚᱲᱟᱜ ᱢᱚᱱᱮᱨᱮ ᱟᱹᱰᱤ ᱠᱤᱪᱷᱩ ᱩᱭᱦᱟᱹᱨ ᱦᱤᱡᱩᱜ-ᱟ, ᱠᱤᱱᱛᱩ ᱢᱮᱫᱴᱟᱝ ᱡᱟᱱᱟᱢ ᱯᱟᱹᱨᱥᱤ ᱦᱟᱨᱟ ᱵᱩᱨᱩ ᱞᱟᱹᱜᱤᱫ ᱫᱚ ᱚ ᱱᱟᱥᱮ ᱠᱟᱹᱴᱤᱡ ᱮᱸᱻ ᱢᱟᱱᱮ ᱵᱟᱹᱲᱤᱡ ᱵᱟᱝ ᱩᱭᱦᱟᱹᱨ ᱠᱟᱛᱮᱫ ᱱᱟᱯᱟᱭᱟᱜ ᱩᱭᱦᱟᱹᱨ ᱠᱟᱛᱮᱫ ᱜᱮ ᱡᱩᱫᱤ ᱵᱚᱱ ᱛᱟᱲᱟᱢ ᱦᱤᱡᱩᱜ-ᱟ, ᱤᱧ ᱫᱩᱧ ᱞᱟᱹᱭᱟ ᱟᱹᱰᱤ ᱱᱟᱯᱟᱭᱚᱜ-ᱟ᱾ ᱱᱚᱣᱟ ᱟᱵᱚᱣᱟᱜ ᱡᱟᱱᱟᱢ ᱯᱟᱹᱨᱥᱤ ᱦᱟᱨᱟ-ᱵᱩᱨᱩ ᱥᱮ ᱡᱟᱱᱟᱢ ᱟᱲᱟᱝ ᱛᱮ ᱚᱞᱚᱜ ᱯᱟᱲᱦᱟᱣ ᱟᱨᱦᱚᱸ ᱢᱟᱱᱮ ᱞᱟᱯᱷᱟᱝ ᱥᱮᱪᱮᱫ ᱥᱮᱫ ᱡᱮᱢᱚᱱ ᱩᱱᱠᱩ ᱵᱚᱱ ᱯᱟᱲᱦᱟᱣ ᱫᱟᱲᱮᱭᱟᱜ ᱢᱟ ᱥᱮ, ᱯᱟᱲᱦᱟᱣ ᱫᱟᱲᱮᱭᱟᱜ ᱢᱟᱠᱚ ᱯᱟᱹᱴᱷᱩᱣᱟᱹ ᱠᱚ ᱦᱟᱯᱮᱱ ᱫᱤᱱ ᱨᱮᱱ ᱯᱚᱝᱲᱟ ᱠᱚ ᱚᱱᱟ ᱢᱮᱫᱴᱟᱝ ᱟᱵᱚ ᱛᱟᱞᱟ ᱨᱮ ᱮ ᱠᱤᱨᱟᱹ ᱦᱟᱛᱟᱣ ᱥᱮ, ᱮ ᱱᱚᱣᱟ ᱨᱤᱠᱟᱹ ᱫᱚᱦᱚ ᱞᱟᱹᱠᱛᱤᱜ ᱠᱟᱱᱟ᱾
ᱦᱮᱸ, ᱟᱫᱚ ᱚᱱᱟ ᱜᱮᱠᱚ ᱩᱭᱦᱟᱹᱨ ᱮᱫ ᱛᱟᱵᱚᱱᱟ ᱢᱟᱥᱴᱟᱨ ᱠᱚ ᱢᱟᱪᱮᱫ ᱠᱚ ᱵᱟᱹᱱᱩᱜ ᱠᱟᱜ ᱠᱚᱣᱟ ᱡᱮ, ᱵᱟᱵᱚᱱ ᱵᱷᱩᱨᱛᱤ ᱠᱚᱣᱟ᱾ ᱚᱱᱟ ᱫᱚ ᱵᱟᱠᱚ ᱩᱭᱦᱟᱹᱨ ᱮᱫ ᱛᱟᱵᱚᱱᱟ ᱡᱮ ᱵᱷᱩᱛᱛᱤ ᱦᱩᱭᱩᱜ ᱛᱟᱵᱚᱱᱟ ᱟᱵᱚ ᱨᱮᱱ ᱜᱤᱫᱽᱨᱟᱹ ᱠᱚ ᱥᱟᱶᱛᱮ ᱢᱟᱪᱮᱫ ᱪᱤᱠᱟᱹ ᱞᱮᱠᱟ ᱛᱮ ᱟᱵᱚ ᱵᱚᱱ ᱧᱟᱢ ᱠᱚᱣᱟ, ᱚᱱᱟ ᱨᱮᱱᱟᱜ ᱠᱟᱹᱢᱤ ᱦᱚᱨᱟ ᱥᱟᱵ ᱦᱳᱭᱳᱜ ᱛᱟᱵᱚᱱᱟ ᱚᱱᱟ ᱵᱟᱠᱚ ᱩᱭᱦᱟᱹᱨ ᱮᱫ ᱛᱟᱵᱚᱱᱟ᱾ ᱦᱮᱸᱥᱮ ᱵᱟᱝ?
ᱦᱮᱸ ᱦᱮᱸ ᱟᱫᱚ ᱱᱚᱣᱟ ᱠᱚᱫᱚ ᱱᱚᱜ-ᱚᱭ ᱡᱮᱢ ᱞᱟᱹᱭ ᱠᱮᱫᱟ ᱱᱚᱝᱠᱟ ᱡᱩᱫᱤ ᱢᱤᱫ, ᱵᱟᱨ ᱩᱭᱦᱟᱹᱨ ᱠᱟᱛᱮᱜ ᱦᱚᱸ ᱦᱮᱸ ᱟᱨᱦᱚᱸ ᱵᱚᱱ ᱯᱟᱥᱱᱟᱣ ᱫᱟᱲᱮᱭᱟᱜ ᱠᱷᱟᱱ ᱟᱹᱰᱤ ᱱᱟᱯᱟᱭᱚᱜ-ᱟ᱾
ᱦᱮᱸ, ᱟᱫᱚ ᱯᱟᱥᱱᱟᱣ ᱵᱚᱞᱛᱮ ᱟᱵᱚ ᱡᱟᱦᱟᱸ ᱥᱟᱶᱛᱟ ᱱᱤᱛᱚᱜ ᱥᱩ-ᱥᱟᱹᱨᱤᱭᱟᱹ ᱥᱟᱶ ᱥᱟᱶ ᱥᱟᱶᱛᱟ ᱫᱚᱨᱚᱫᱤᱭᱟᱹ ᱠᱚ ᱢᱮᱱᱟᱜ ᱛᱟᱵᱚ ᱠᱚᱛᱟ ᱵᱚᱱᱟ, ᱩᱱᱠᱩ ᱦᱚᱸ ᱚᱱᱠᱟ ᱢᱚᱛᱚ ᱱᱚᱣᱟ ᱦᱚᱭ ᱛᱚ ᱵᱟᱝ ᱠᱚ ᱩᱭᱦᱟᱹᱨ ᱵᱷᱟᱵᱽᱱᱟᱭ ᱮᱫ ᱛᱟᱵᱚᱱᱟ ᱟᱵᱚ ᱨᱮᱱ, ᱡᱟᱦᱟᱸ ᱟᱨ ᱥᱟᱶᱛᱟ ᱥᱩᱥᱟᱹᱨᱤᱭᱟᱹ ᱠᱚ ᱢᱮᱱᱟᱜ ᱠᱚᱛᱟ ᱵᱚᱱᱟ ᱥᱟᱶᱛᱮ ᱢᱟᱺᱡᱷᱤ ᱠᱚᱦᱚᱸ ᱢᱮᱱᱟᱜ ᱠᱚᱛᱟ ᱵᱚᱱᱟ ᱩᱱᱠᱩ ᱠᱚᱦᱚᱸ ᱱᱚᱣᱟ ᱠᱚ ᱤᱫᱤ ᱠᱟᱛᱮᱜ ᱵᱟᱠᱚ ᱩᱭᱦᱟᱹᱨ ᱮᱫ ᱛᱟᱵᱚᱱᱟ ᱡᱮ, ᱪᱤᱠᱟᱹ ᱞᱮᱠᱟ ᱛᱮ ᱟᱵᱚᱣᱟᱜ ᱱᱚᱣᱟ ᱡᱟᱱᱟᱢ ᱟᱲᱟᱝ ᱟᱹᱰᱤ ᱞᱟᱯᱷᱟᱝ ᱥᱮᱫ ᱵᱚᱱ ᱤᱫᱤᱭᱟ᱾
ᱦᱮᱸ ᱢᱟᱱᱮ ᱯᱟᱹᱨᱟᱹ ᱡᱟᱦᱟᱸᱢ ᱞᱟᱹᱭ ᱠᱮᱫ ᱫᱚ ᱟᱹᱭᱩᱨᱤᱭᱟᱹ, ᱥᱩᱥᱟᱹᱨᱤᱭᱟᱹ ᱥᱮ ᱢᱤᱫ ᱠᱟᱛᱷᱟ ᱛᱮᱢ ᱞᱟᱹᱭ ᱫᱟᱲᱮᱭᱟᱜ-ᱟ ᱥᱚᱢᱟᱡᱽ ᱫᱩᱞᱟᱹᱲᱤᱭᱟᱹ ᱢᱟᱱᱮ ᱥᱚᱢᱟᱡᱽ ᱫᱚᱨᱚᱫᱤᱭᱟᱹ ᱥᱟᱶᱛᱟ ᱫᱩᱞᱟᱹᱲᱤᱭᱟᱹ ᱥᱟᱶ ᱛᱮ ᱯᱟᱹᱨᱥᱤ ᱫᱩᱞᱟᱹᱲᱤᱭᱟᱹ, ᱱᱩᱠᱩ ᱠᱚ ᱪᱤᱠᱟᱹᱜ ᱠᱟᱱᱟ ᱢᱤᱫ ᱚᱠ- ᱛᱚ ᱫᱚ ᱱᱩᱠᱩ ᱛᱟᱞᱟ ᱛᱮᱜᱮ ᱱᱚᱣᱟ ᱯᱟᱹᱨᱥᱤ ᱫᱚ ᱦᱟᱨᱟ ᱥᱮ, ᱱᱚᱣᱟ ᱫᱤᱥᱚᱢ ᱛᱟᱞᱟ ᱨᱮ ᱥᱮᱞᱮᱫ ᱞᱮᱱᱟ᱾ ᱥᱟᱶᱛᱮ ᱱᱤᱛᱳᱜ ᱱᱩᱠᱩ ᱠᱚᱣᱟᱜ ᱩᱫᱽᱜᱟᱹᱣ ᱛᱟᱞᱟ ᱛᱮ ᱜᱮ ᱱᱚᱣᱟ ᱟᱨᱦᱚᱸ ᱢᱟᱲᱟᱝ ᱥᱮᱫ ᱡᱟᱹᱱᱤᱡ ᱠᱷᱟᱱ ᱞᱟᱦᱟᱸ ᱪᱟᱞᱟᱣ ᱫᱟᱲᱮᱭᱟᱜ-ᱟ᱾
ᱦᱮᱸ᱾ ᱟᱫᱚ ᱡᱟᱦᱟᱸ ᱩᱱ ᱚᱠᱛᱚ ᱨᱮ ᱡᱟᱦᱟᱸ ᱞᱮᱠᱟ ᱠᱚ ᱠᱟᱹᱢᱤ ᱦᱚᱴᱚ ᱠᱟᱫᱟ ᱱᱤᱛᱟᱹᱜ ᱚᱝᱠᱟ ᱢᱚᱛᱚ ᱟᱵᱚ ᱨᱮᱱ ᱵᱟᱠᱚ ᱪᱷᱩᱴᱟᱹᱜ ᱠᱟᱱᱟ ᱩᱝᱠᱩ ᱫᱚ ᱦᱚᱭ ᱛᱚ ᱡᱟᱦᱟᱸ ᱛᱮᱠᱚ ᱡᱟᱦᱟᱸ ᱠᱚᱠᱚ ᱠᱟᱹᱢᱤ ᱦᱚᱴᱚ ᱠᱟᱫᱟ ᱩᱱᱠᱩ ᱦᱚᱭᱛᱚ ᱡᱟᱦᱟᱸ ᱩᱱᱠᱩ ᱫᱚᱠᱚ ᱱᱤᱛᱟᱹᱜ ᱵᱟᱹᱱᱩᱜ ᱠᱟᱜ ᱠᱚᱛᱟᱵᱚᱱᱟ ᱦᱚᱭᱛᱚ ᱠᱚ ᱵᱚᱸᱜᱟ ᱛᱟᱞᱟ ᱠᱟᱱ ᱛᱟᱵᱚᱱ ᱛᱟᱯᱚᱨ ᱱᱚᱣᱟ ᱡᱟᱦᱟᱸ ᱛᱮ ᱟᱵᱚ ᱱᱤᱛᱟᱹᱜ ᱡᱟᱦᱟᱸᱭ ᱠᱚ ᱠᱟᱹᱢᱤᱭᱮᱜ ᱛᱟᱵᱚᱱᱟ ᱚᱱᱠᱟ ᱢᱚᱛᱚ ᱵᱟᱠᱚ ᱠᱟᱹᱢᱤᱭᱮᱜ ᱛᱟᱵᱚᱱᱟ ᱚᱱᱛᱮ ᱱᱤᱡᱮᱨᱟᱜ ᱢᱚᱱᱮ ᱦᱩᱭᱩᱜ ᱠᱟᱱᱟ ᱾
ᱦᱮᱸ ᱟᱫᱚ ᱦᱩᱭᱩᱜᱼᱟ ᱵᱟᱝ ᱨᱮᱱᱟᱜ ᱪᱮᱫ ᱵᱟᱝ ᱠᱟᱱᱟ ᱢᱤᱫᱴᱟᱝ ᱮ ᱢᱟᱹᱱᱢᱤ ᱧᱮᱞ ᱢᱮ ᱟᱹᱰᱤ ᱢᱟᱹᱱᱢᱤ ᱫᱚ ᱮ ᱠᱟᱹᱢᱤ ᱠᱟᱹᱢᱤᱛᱮ ᱱᱚᱝᱠᱟ ᱟᱹᱲᱤᱥ ᱵᱮᱡᱟᱨ ᱦᱚᱸ ᱟᱹᱲᱤᱥ ᱵᱮᱨᱟᱡᱟᱜ ᱵᱟᱡᱟᱨ ᱠᱟᱱᱟ᱾ ᱟᱫᱚ ᱟᱹᱰᱤ ᱢᱟᱹᱱᱢᱤ ᱫᱚ ᱚᱝᱠᱟ ᱦᱚᱸᱠᱚ ᱢᱚᱱᱮᱭᱫᱟ ᱟᱫᱚᱢ ᱦᱚᱲ ᱠᱚᱫᱚ ᱡᱟᱦᱟᱸ ᱛᱤᱱᱟᱹᱜ ᱪᱚ ᱡᱟᱦᱟᱸ ᱜᱮ ᱦᱩᱭᱩᱜ ᱦᱩᱭᱩᱜ ᱠᱟᱱᱟ, ᱟᱫᱚ ᱢᱮᱱᱠᱷᱟᱱ ᱮᱸ ᱱᱚᱣᱟ ᱫᱚ ᱢᱤᱫᱴᱟᱝ ᱯᱟᱹᱴᱷᱩᱣᱟᱹ ᱠᱚᱦᱚᱸ ᱱᱤᱛᱚᱜ ᱱᱚᱣᱟ ᱤᱧᱟᱹᱜ ᱞᱟᱹᱭ ᱛᱮᱫᱚ ᱠᱩᱨᱩᱢᱩᱴᱩ ᱞᱟᱜᱟᱣ ᱞᱟᱹᱠ ᱡᱟᱦᱟᱸᱭ ᱠᱚᱵᱚᱱ ᱯᱟᱲᱦᱟᱜ ᱠᱟᱱᱟ